ᱦᱮᱞᱳ ᱦᱮᱸ ᱥᱮᱛᱟᱜ ᱡᱚᱦᱟᱨ ᱾
ᱮᱸ ᱡᱚᱦᱟᱨ ᱜᱮ ᱾
ᱦᱮᱸ ᱡᱚᱦᱟᱨ ᱜᱮ ᱵᱮᱥ ᱵᱟᱲᱟ ᱜᱮᱭᱟ ᱯᱮ
ᱵᱮᱥ ᱵᱟᱲᱟ ᱜᱮ
ᱚᱸ ᱦᱮᱸᱛᱚ ᱛᱟᱦᱚᱞᱮ ᱫᱭ ᱫᱟᱜ ᱵᱟᱲᱟᱭ ᱥᱮ ᱵᱟᱝ ᱟᱯᱮ ᱚᱱᱛᱮ ᱫᱚ ᱫᱟᱜ ᱠᱚᱭ ᱡᱟᱹᱲᱤᱭ ᱫᱟᱭ ᱥᱮ ᱵᱟᱝ
ᱫᱟᱜ ᱮ ᱡᱟᱹ ᱫᱟᱜ ᱫᱟᱭ ᱥᱮᱛᱟᱜ ᱠᱷᱚᱱᱟᱜ ᱱᱚᱛᱮ ᱫᱚ
ᱚᱸ ᱱᱤᱛᱚᱜ ᱦᱚᱭᱫᱟᱹᱜ ᱤᱭᱟᱹᱜ ᱠᱟᱱᱛᱮ
ᱦᱮᱸ ᱫᱟᱜ ᱮᱫᱟᱭ ᱾
ᱦᱚᱸ ᱫᱟᱜ ᱢᱟ ᱛᱮᱦᱮᱧ ᱫᱚ ᱯᱩᱨᱟᱹ ᱥᱮᱛᱟᱜ ᱠᱷᱚᱱᱟᱜ ᱜᱮ ᱫᱟᱜ ᱡᱟᱹᱲᱤ ᱮᱛᱚᱦᱚᱵ ᱟᱠᱟᱫᱟᱭ ᱾
ᱦᱩᱸ ᱾
ᱫᱤᱭᱮ ᱠᱟᱹᱢᱤ ᱵᱟᱲᱟ ᱫᱚ ᱪᱮᱫ ᱯᱮ ᱠᱟᱹᱢᱤ ᱵᱟᱲᱟᱭᱮᱫᱟ ᱛᱟᱦᱞᱮ ᱾
ᱩᱸ ᱛᱟᱞᱟ ᱟᱠᱟᱱᱟ
ᱚᱸ ᱨᱚᱦᱚᱭ ᱠᱚᱫᱚ ᱟᱹᱣᱨᱤᱯᱮ ᱮᱛᱚᱦᱚᱵᱟ ᱛᱟᱦᱚᱞᱮ ᱫᱟᱹᱭ
ᱮᱸᱦᱮᱜ ᱟᱭᱨᱤ ᱛᱚᱞᱟ ᱠᱚ ᱟᱭᱨᱤ ᱦᱟᱨᱟᱜ-ᱟ ᱟᱨ ᱫᱟᱜ ᱦᱚᱸᱛᱚ ᱦᱚᱜ ᱚᱭ ᱡᱮ ᱛᱮᱦᱮᱧ ᱠᱷᱚᱱᱟᱜ ᱮ ᱫᱟᱜ ᱮᱫᱟᱭ ᱞᱟᱦᱟ ᱛᱮ ᱫᱚ ᱵᱟᱝ ᱫᱟᱜ ᱠᱮᱜ ᱨᱮᱦᱚᱸᱭ ᱠᱚᱢ ᱠᱚᱢ
ᱦᱩᱸ ᱦᱩᱸ ᱦᱩᱸ ᱦᱳᱭ ᱢᱤᱫ ᱵᱟᱨ ᱫᱤᱱ ᱛᱟᱞᱟ ᱢᱟ ᱠᱟᱹᱴᱤᱡ ᱫᱟᱜ ᱮ ᱡᱟᱹᱲᱤ ᱞᱮᱫ ᱜᱮᱭᱟ ᱟ ᱱᱟᱥᱮ ᱫᱮᱥᱤ ᱢᱟᱨᱟ ᱧᱚᱜ ᱜᱮ ᱡᱟᱹᱥᱛᱤ ᱧᱚᱜ
ᱟᱨ ᱛᱚᱞᱟ ᱠᱚᱦᱚᱸ ᱟᱹᱭᱨᱤ ᱦᱟᱨᱟᱜ ᱫᱚ ᱦᱮᱸᱜ ᱮ ᱚᱢᱚᱱ ᱟᱠᱟᱱᱟ᱾ ᱤᱭᱟᱹ ᱠᱟᱛᱮᱜ ᱩᱰᱩᱸᱝ-ᱚᱜ ᱠᱟᱱᱟ ᱫᱟᱜ ᱠᱮᱫᱟᱭ ᱛᱚ ᱛᱚᱞᱟ
ᱚᱸ ᱞᱚᱥᱚᱫ ᱨᱮᱥᱮ ᱱᱚᱝᱠᱟ ᱜᱷᱩᱴᱩ ᱨᱮᱜᱮ ᱡᱟᱦᱟᱸ ᱦᱩᱫᱲᱤ?
ᱵᱟᱨ ᱴᱷᱮᱡ ᱰᱟᱹᱦᱤ ᱨᱮᱦᱚᱸ ᱞᱮ ᱨᱚᱦᱚᱭ ᱜᱮᱭᱟ ᱟᱨ ᱞᱚᱥᱚᱜ ᱨᱮᱦᱚᱸ᱾
ᱚ ᱚᱱᱟ ᱛᱚᱞᱟ ᱜᱤᱰᱤ ᱠᱟᱛᱷᱟ ᱫᱚᱧ ᱢᱮᱱᱫᱟ, ᱢᱮᱱᱫᱟᱹᱧ ᱞᱚᱥᱚᱫ ᱨᱮ ᱡᱟᱦᱟᱸ ᱠᱚ ᱢᱮᱱ ᱦᱚᱪᱚᱭᱮ ᱟ ᱟᱪᱷᱟᱲᱟ ᱪᱟᱨᱟ ᱟᱪᱷᱟᱨᱟ᱾ ᱟᱪᱷᱟᱲᱟ ᱟᱠᱟᱫᱟ ᱯᱮ ᱥᱮ ᱱᱚᱝᱠᱟ ᱯᱩ ᱤᱭᱟᱹ ᱨᱮᱯᱮ ᱜᱤᱲᱤᱭ ᱠᱟᱫᱟ ᱛᱚᱞᱟ ᱫᱚ?
ᱚ ᱚᱱᱟ ᱫᱚ ᱥᱤ ᱠᱟᱛᱮ᱾
ᱚ ᱦᱮᱸᱛᱚ,
ᱥᱤ ᱠᱟᱛᱮᱜ ᱜᱤᱰᱤ᱾
ᱥᱮᱨᱢᱟ ᱡᱟᱹᱲᱤ ᱟᱥ ᱛᱮᱜᱮ ᱯᱮ ᱪᱟᱥ ᱜᱮᱭᱟ ᱛᱟᱦᱚᱞᱮ?
ᱵᱟᱝ ᱱᱚᱸᱰᱮ ᱫᱚ ᱫᱟᱜ ᱨᱮᱱᱟᱜ ᱫᱚ ᱠᱳᱱᱳ ᱠᱚᱥᱴᱚ ᱵᱟᱹᱱᱩᱜ ᱟᱹᱱᱤᱡ᱾ ᱥᱮᱨᱢᱟ ᱫᱟᱜ ᱦᱚᱸ ᱛᱟᱦᱮᱱ ᱜᱮᱭᱟ ᱟᱨ ᱱᱟᱭ ᱠᱮᱱᱮᱞ ᱦᱚᱸ᱾ ᱠᱚ ᱟᱨᱟᱜ ᱜᱮᱭᱟ ᱫᱟᱜ ᱠᱮᱱᱮᱞ ᱫᱟᱜ ᱦᱚᱸ ᱟᱨ ᱦᱚᱜ-ᱚᱭ ᱢᱤᱱᱤ ᱠᱚᱦᱚᱸ ᱦᱮᱱᱟᱜ-ᱟ ᱡᱩᱫᱤ ᱦᱚᱜ-ᱚᱭ ᱡᱩᱫᱤ ᱟᱠᱟᱞ ᱞᱮᱠᱷᱟᱱ ᱵᱟᱭ ᱫᱟᱜᱟᱭ᱾ ᱛᱟᱦᱚᱞᱮ ᱛᱚᱠᱷᱚᱱ ᱫᱚ ᱢᱤᱱᱤ ᱫᱟᱜ ᱵᱟᱠᱷᱟᱱ ᱠᱮᱱᱮᱞ ᱫᱟᱜ ᱛᱮᱞᱮ ᱨᱚᱦᱚᱭ ᱜᱮᱭᱟ᱾
ᱚ ᱛᱟᱦᱚᱞᱮ ᱢᱟ ᱫᱟᱜ ᱠᱚᱛᱮ ᱫᱚ ᱵᱟᱯᱮ ᱠᱚᱥᱴᱚᱜ ᱜᱮᱭᱟ ᱵᱟᱝ?
ᱮᱦᱮᱸ ᱵᱟᱝ
ᱚ ᱟᱨ ᱛᱟᱦᱚᱞᱮ ᱵᱟᱨ ᱫᱷᱟᱣ ᱯᱮ ᱪᱟᱥ ᱜᱮᱭᱟ ᱦᱚᱭᱛᱚ ᱫᱷᱚᱨᱚᱱ ᱦᱩᱲᱩ ᱵᱟᱝᱯᱮ ᱪᱟᱥ ᱜᱮᱭᱟ᱾
ᱪᱟᱥ ᱟᱞᱮ ᱫᱷᱚᱨᱚᱱ ᱨᱮᱦᱚᱸ ᱟᱨ ᱵᱚᱨᱥᱟ ᱨᱮᱦᱚᱸ ᱫᱟᱜ ᱨᱮᱱᱟᱜ ᱛᱚ ᱚᱵᱷᱟᱵ ᱵᱟᱹᱱᱩᱜ ᱥᱮ᱾
ᱦᱮᱸ ᱟᱨ ᱫᱟᱜ ᱨᱮᱱᱟᱜ ᱚᱵᱷᱟᱵᱽ ᱵᱟᱝ ᱛᱟᱦᱮᱸ ᱦᱚᱨᱚᱜ ᱨᱮᱢᱟ ᱪᱟᱥ ᱜᱟᱱᱚᱜ ᱜᱮᱭᱟ ᱥᱮ ᱟᱨ ᱵᱚᱨᱥᱟ ᱨᱮᱢᱟ ᱦᱩᱭᱩᱜ ᱜᱮ᱾
ᱦᱮᱸ ᱫᱟᱜ ᱵᱟᱝ ᱞᱟᱜᱟᱜ-ᱟ ᱚᱱᱟ ᱫᱚ ᱥᱮᱨᱢᱟ ᱡᱟᱹᱲᱤ ᱛᱮᱜᱮ ᱦᱩᱭᱩᱜ-ᱟ᱾
ᱦᱮᱸ ᱟᱨ ᱮᱢᱱᱤ ᱮᱴᱟᱜ ᱥᱚᱵᱽᱡᱤ ᱠᱚᱫᱚ ᱵᱟᱯᱮ ᱪᱟᱥ ᱜᱮᱭᱟ?
ᱪᱟᱥ ᱟᱞᱮ ᱱᱚ ᱦᱩᱭᱩᱜ-ᱟ ᱱᱚᱸᱰᱮ ᱫᱚ ᱵᱟᱨᱚ ᱢᱟᱥ ᱛᱤᱨᱤᱥ ᱠᱟᱞ ᱜᱮ ᱪᱟᱥ᱾ ᱦᱚᱸᱜ-ᱚᱭ ᱛᱚ ᱠᱟᱨᱞᱟ ᱠᱚ ᱨᱚᱦᱚᱭ ᱠᱮᱫᱟᱞᱮ ᱟᱨ ᱰᱟᱞᱟ ᱠᱚ ᱵᱤᱫ ᱦᱩᱭᱩᱜ᱾ ᱟᱸ ᱨᱚᱠᱩᱯᱤᱛᱚᱞᱟ ᱠᱚᱞᱮ ᱜᱤᱰᱤᱭ ᱠᱟᱫᱟ ᱚᱱᱟ ᱠᱚᱜᱮ᱾ ᱠᱟᱹᱢᱤ ᱠᱩ ᱥᱟᱹᱛ ᱦᱩᱭᱩᱜ-ᱟ ᱟᱨᱠᱤ᱾
ᱦᱩᱸ ᱦᱩᱸ ᱟᱫᱚ ᱫᱟᱜ ᱨᱮᱱᱟᱜ ᱛᱚᱵᱮ ᱵᱟᱯᱮ ᱠᱚᱥᱴᱚᱜ-ᱟ ᱟᱨ ᱟᱵᱚ ᱢᱟ ᱠᱟᱹᱢᱤ ᱡᱚᱢ ᱦᱚᱲ ᱫᱚ ᱢᱚᱱᱮ ᱦᱩᱭᱩᱜ-ᱟ ᱡᱮ ᱠᱷᱮᱛ ᱯᱩᱲᱤᱭᱟᱹᱧ ᱫᱚᱦᱚ᱾ ᱮᱸ ᱱᱟᱥᱤᱱᱟᱜ ᱤᱧ ᱪᱟᱥ ᱵᱟᱲᱟ ᱞᱮᱠᱷᱟᱱ ᱯᱚᱭᱥᱟ ᱠᱚ ᱦᱩᱭᱩᱜ ᱜᱮᱭᱟ᱾
ᱦᱮᱸᱦᱮᱸ ᱟᱞᱮ ᱫᱚ ᱚᱱᱮ ᱪᱟᱥᱵᱟᱥ ᱠᱟᱛᱮᱜ ᱜᱮ ᱡᱤᱵᱤᱠᱟ ᱫᱚᱞᱮ ᱚᱨᱡᱚᱱᱟ ᱢᱟᱱᱮ᱾ ᱱᱚᱜ-ᱚᱭ ᱡᱮ ᱵᱟᱨᱚ ᱢᱟᱥ ᱞᱮ ᱪᱟᱥ ᱥᱟ ᱚᱱᱟ ᱨᱮ ᱟᱞᱮ ᱫᱚ ᱵᱟᱹᱫ ᱵᱟᱹᱭᱦᱟᱹᱲ ᱨᱮᱜᱮ ᱞᱮ ᱥᱮᱛᱟᱜ ᱟᱹᱭᱩᱵ᱾ ᱚᱱᱟᱨᱮ ᱠᱟᱹᱢᱤ ᱠᱟᱹᱥᱱᱤ ᱠᱟᱛᱮᱜ ᱟᱞᱮ ᱫᱚᱞᱮ ᱟᱹᱥᱩᱞᱚᱜ ᱜᱮᱭᱟ ᱟᱨ ᱚᱱᱮ
ᱦᱮᱸ
ᱡᱟᱦᱱᱟᱜ ᱜᱮ ᱥᱚᱵᱽᱡᱤ ᱠᱚ ᱚᱱᱮ ᱨᱚᱦᱚᱭ ᱠᱟᱜ ᱦᱩᱭ ᱞᱮᱱᱠᱷᱟᱱ ᱚᱱᱟ ᱠᱚᱦ ᱵᱟᱨᱟ ᱠᱟᱛᱮ ᱵᱟᱡᱟᱨ ᱛᱮ ᱟᱹᱠᱷᱨᱤᱧ ᱟᱞᱮ᱾
ᱦᱮᱸ ᱦᱮᱸ᱾ ᱟᱫᱚ ᱟᱵᱚ ᱢᱟ ᱚᱱᱠᱟ ᱠᱟᱛᱮᱜᱤ ᱟᱹᱰᱤ ᱦᱚᱲᱟᱜ ᱜᱷᱟᱨᱚᱸᱡᱽ ᱢᱟ ᱪᱟᱞᱟᱜ ᱛᱟᱵᱚᱱ ᱜᱮᱭᱟ ᱥᱮ ᱪᱟᱥ ᱪᱮᱛᱟᱱ ᱨᱮ ᱱᱤᱨᱵᱷᱚᱨ ᱠᱟᱛᱮ᱾ ᱛᱮ ᱜᱮ ᱚᱱᱠᱟ ᱞᱮᱠᱟ ᱵᱟᱦᱮᱨ ᱠᱟᱹᱢᱤ ᱦᱚᱲ ᱠᱚ ᱡᱩᱫᱤ ᱵᱟᱠᱚ ᱛᱟᱦᱮᱱᱟ ᱟᱨ ᱪᱮᱫ ᱫᱟᱜ ᱠᱚᱨᱮᱱᱟᱜ ᱡᱩᱫᱤ᱾ ᱵᱟᱝ ᱛᱟᱦᱮᱱ ᱜᱮᱭᱟ ᱫᱟᱹᱧ ᱛᱚᱠᱷᱚᱱ ᱫᱚ ᱢᱚᱱᱮ ᱦᱩᱭᱩᱜ-ᱟ ᱠᱷᱮᱛ ᱠᱚ ᱯᱩᱲᱤᱭᱟᱹᱧ ᱫᱚᱦᱚ ᱠᱟᱜ-ᱟ ᱫᱟᱜ ᱦᱚᱸ ᱢᱮᱱᱟᱜ ᱜᱮ᱾ ᱛᱤᱱᱟᱹᱧ ᱨᱚᱦᱚᱭ ᱠᱟᱜ ᱠᱷᱟᱱ ᱯᱚᱭᱥᱟ ᱠᱟᱹᱣᱰᱤ ᱠᱚ ᱦᱮᱡ ᱧᱚᱜᱚᱜ-ᱟ᱾
ᱦᱮᱸ
ᱛᱚ ᱫᱟᱜ ᱨᱮᱱᱟᱜ ᱠᱚᱥᱴᱚ ᱵᱟᱝ ᱛᱟᱦᱮᱱ ᱠᱷᱟᱱ ᱚᱱᱟ ᱠᱚ ᱵᱷᱟᱜᱮ ᱵᱩᱡᱷᱟᱹᱜᱼᱟ ᱫᱟᱜ ᱨᱮᱱᱟᱜ ᱠᱚᱥᱴᱚ ᱛᱟᱦᱮᱱ ᱠᱷᱟᱱ᱾ ᱛᱚᱠᱷᱚᱱ ᱵᱚᱨᱚᱱ ᱢᱚᱱᱮ ᱦᱳᱭᱳᱜ ᱡᱮ ᱫᱟᱜ ᱠᱚ ᱚᱠᱟ ᱠᱚᱨᱮᱢ ᱧᱟᱢᱟ ᱪᱟᱥ ᱠᱟᱛᱮᱜ ᱢᱟ ᱵᱟᱝ ᱦᱳᱭᱳᱜ ᱜᱮ ᱫᱟᱜ ᱞᱟᱜᱟᱜᱼᱟ᱾
ᱦᱮᱸ ᱟᱨ ᱫᱟᱜ ᱵᱟᱝᱠᱷᱟᱱ ᱫᱚ ᱪᱮᱫ ᱦᱚᱸ ᱵᱟᱝ ᱦᱩᱭᱩᱜᱼᱟ ᱫᱟᱨᱮ ᱦᱚᱸ ᱛᱚ ᱜᱩᱡᱩᱜ ᱜᱮᱭᱟ ᱛᱚ ᱤᱧ ᱨᱮ ᱫᱟᱜ ᱵᱟᱝ ᱧᱟᱢ ᱞᱮᱱᱠᱷᱟᱱ
ᱦᱩᱸ ᱫᱤᱭᱮ ᱛᱟᱦᱚᱞᱮ ᱟᱯᱮ ᱫᱚ ᱵᱟᱡᱟᱨ ᱫᱚ ᱵᱟᱡᱟᱨ ᱯᱮ ᱤᱫᱤᱭᱟ ᱥᱮ ᱱᱚᱝᱠᱟ ᱟᱲᱚᱛ ᱠᱚ ᱢᱮᱱᱟᱜ ᱟᱯᱮ ᱚᱱᱛᱮ ᱫᱚ
ᱟᱨᱚ ᱢᱮᱱᱟᱜ ᱟ ᱚᱱᱟ ᱟᱨᱚ ᱵᱟᱡᱟᱨ ᱫᱚ ᱟᱞᱮ ᱦᱟᱴ ᱨᱮ ᱡᱮᱢᱚᱱ ᱠᱚ ᱟᱠᱠᱷᱨᱤᱧᱟ ᱚᱱᱮ ᱞᱮᱠᱟ ᱫᱚ ᱵᱟᱝ ᱟᱫᱚ ᱫᱚ ᱜᱚᱜ ᱠᱮᱜᱼᱟ ᱞᱮ ᱜᱚᱫ ᱠᱟᱛᱮᱫ ᱟᱨᱚᱛ ᱞᱮ ᱤᱫᱤ ᱦᱚᱴᱚ ᱠᱟᱜᱼᱟ ᱟᱫᱚ ᱚᱸᱰᱮ ᱠᱚ ᱩᱱᱠᱩ ᱢᱚᱦᱟᱡᱚᱱ ᱠᱚ ᱛᱟᱦᱮᱱᱟ ᱫᱤᱠᱩ ᱟᱫᱚ ᱠᱚ ᱦᱟᱛᱟᱣᱟ ᱩᱱᱠᱩ ᱟᱨᱚ ᱠᱚ ᱮᱴᱟᱜ ᱥᱮᱫ ᱠᱚ ᱪᱟᱞᱟᱱᱟ ᱯᱟᱪᱟᱨᱟᱠᱚ ᱟᱠᱷᱨᱤᱧᱟᱠᱚ ᱩᱱᱠᱩ
ᱦᱮᱸ ᱦᱮᱸ ᱢᱤᱫ ᱥᱮ ᱢᱤᱫ ᱯᱚᱠᱠᱷᱮ ᱢᱟᱱᱮ ᱪᱤᱱᱛᱟᱹ ᱵᱷᱟᱵᱽᱱᱟ ᱠᱟᱛᱮᱮᱫ ᱫᱚ ᱧᱮᱞ ᱞᱮᱠᱷᱟᱱ ᱟᱲᱚᱛ ᱞᱮᱠᱟ ᱫᱚ ᱢᱤᱫᱴᱮᱱ ᱥᱩᱵᱤᱫᱷᱟ ᱢᱮᱱᱟᱜᱼᱟ ᱟᱲᱚᱛ ᱨᱮ ᱟᱠᱷᱨᱤᱧ ᱢᱟᱱᱮ ᱥᱤᱧ ᱜᱚᱫ ᱠᱟᱛᱮᱢ ᱤᱫᱤ ᱦᱚᱴᱚ ᱠᱟᱫᱟ ᱦᱮᱸ ᱟᱨ ᱟᱞᱮ ᱱᱚᱛᱮ ᱫᱚ ᱡᱮᱢᱚᱱ ᱟᱲᱚᱛ ᱵᱟᱹᱱᱩᱜ ᱟᱥᱮ ᱟᱨ ᱥᱚᱵᱡᱤ ᱠᱚ ᱪᱟᱥ ᱵᱟᱲᱟᱭ ᱜᱮ ᱦᱩᱭᱩᱜᱼᱟ
ᱦᱮᱸ
ᱟᱞᱮ ᱱᱚᱛᱮ ᱫᱚ ᱫᱚ ᱦᱟᱱᱮ ᱥᱮᱛᱟᱜ ᱨᱮ ᱪᱷᱚᱴᱟ ᱥᱟᱲᱮ ᱪᱷᱚᱴᱟ ᱛᱮ ᱤᱫᱤ ᱦᱚᱴᱚ ᱠᱟᱜ ᱟᱭ ᱦᱩᱭᱩᱜᱼᱟ ᱵᱟᱡᱟᱨ ᱱᱤᱛᱚᱜ ᱴᱟᱭᱮᱢ ᱤᱫᱤᱴᱚ ᱞᱮ ᱠᱷᱟᱱ ᱢᱟ ᱪᱤᱞᱤ ᱜᱮ ᱵᱟᱠᱚ ᱦᱟᱛᱟᱣᱟ
ᱟᱞ ᱫᱚ ᱱᱚᱰᱮ ᱫᱚ ᱟᱫᱚ ᱟᱨᱚᱛ ᱦᱮᱱᱟᱼᱟ ᱥᱮ ᱟᱫᱚ ᱟᱢ ᱫᱚ ᱡᱟᱦᱟ ᱛᱤ ᱨᱮᱜᱮᱢ ᱤᱫᱤ ᱫᱟᱨᱮᱼᱟ
ᱦᱮᱸ ᱟᱲᱚᱛ ᱛᱟᱦᱮᱸ ᱞᱮᱱᱠᱷᱟᱱ ᱫᱷᱮᱨ ᱢᱟᱱᱮ ᱥᱚᱵᱽᱡᱤ ᱪᱟᱥ ᱠᱚ ᱠᱷᱟᱹᱜ ᱩᱱᱟᱹᱜ ᱠᱚᱥᱴᱚ ᱵᱟᱝ ᱧᱟᱢᱚᱜᱼᱟ ᱱᱚᱣᱟ ᱠᱚᱫᱚ ᱡᱮᱢᱚᱱ ᱠᱤᱪᱷᱩ ᱥᱚᱵᱡᱤ ᱠᱚ ᱡᱮᱢᱚᱱ ᱯᱚᱴᱚᱞ ᱠᱚ ᱟᱞᱮ ᱱᱚᱛᱮ ᱫᱚ ᱵᱷᱳᱨ ᱜᱚᱫ ᱦᱩᱭᱩᱜᱼᱟ ᱟᱨ ᱪᱷᱚᱴᱟ ᱥᱟᱲᱮ ᱪᱷᱚᱴᱟ ᱛᱮ ᱵᱟᱡᱟᱨ ᱥᱮᱫ ᱵᱟᱡᱟᱨ ᱤᱫᱤ ᱦᱚᱴᱚ ᱠᱟᱜ ᱦᱩᱭᱩᱜᱼᱟ ᱵᱟᱝᱠᱷᱟᱱ ᱵᱟᱝᱠᱚ ᱦᱟᱛᱟᱣ ᱜᱮᱭᱟ ᱡᱟᱦᱟᱱ ᱥᱚᱵᱽᱡᱤ ᱜᱮ ᱠᱩᱸᱫᱽᱨᱤ ᱠᱚᱫᱚ ᱡᱮᱢᱚᱱ ᱞᱟᱦᱟᱥᱮᱫ ᱢᱟᱱᱮ ᱞᱟᱦᱟ ᱫᱤᱱ ᱨᱮ ᱜᱚᱫ ᱫᱚᱦᱚ ᱠᱟᱜ ᱦᱩᱭᱩᱜ ᱛᱟᱦᱮᱸᱱᱟ ᱟᱨ ᱯᱚᱴᱚᱞ ᱠᱚᱢᱟ ᱞᱟᱦᱟᱫᱤ ᱨᱮ ᱵᱟᱠᱚ ᱜᱚᱫ ᱛᱦᱮᱱ ᱜᱮ ᱢᱮᱱᱟᱠᱚ ᱪᱚᱯᱥᱟᱜᱼᱟ ᱟᱨ ᱮᱢᱱᱤ ᱛᱮᱜᱮ ᱢᱟ ᱯᱚᱴᱚᱞ ᱨᱮᱱᱟᱜ ᱳᱡᱚᱱ ᱵᱟᱹᱱᱩᱜ ᱜᱮᱭᱟ ᱥᱮ
ᱦᱮᱸ ᱦᱮᱸ ᱦᱟᱸ ᱟᱨ ᱳᱡᱚᱱ ᱵᱟᱝ ᱛᱟᱦᱮᱸ ᱞᱮᱱᱠᱷᱟᱱ ᱴᱷᱚᱠᱟ ᱜᱮᱭᱟ ᱛᱚ ᱚᱱᱟ ᱫᱚ
ᱦᱮᱸ ᱟᱨᱦᱚᱸ ᱡᱩᱫᱤ ᱞᱟᱦᱟ ᱫᱤᱱ ᱨᱮ ᱜᱚᱜ ᱛᱟᱦᱮᱸᱱᱟ ᱫᱟᱹᱭ ᱛᱟᱦᱚᱞᱮ ᱧᱮᱞᱫᱮᱜ ᱜᱮ ᱪᱚᱯᱚᱫ ᱪᱟᱵᱟ ᱟᱠᱟᱱᱟ
ᱦᱩᱸ
ᱚᱱᱟ ᱫᱚ ᱥᱮᱫᱤᱱ ᱜᱮ ᱵᱷᱳᱨ ᱛᱮ ᱜᱚᱫ ᱦᱩᱭᱩᱜ ᱛᱟᱦᱮᱱ ᱜᱮ ᱟᱨ ᱵᱟᱡᱟᱨ ᱤᱫᱤᱜ ᱟᱨ ᱟᱲᱚᱛ ᱠᱚᱢᱟ ᱵᱟᱹᱱᱩᱜ ᱜᱮᱭᱟ ᱟᱞᱮ ᱱᱚᱛᱮ
ᱚ ᱱᱚᱛᱮᱫ ᱫᱚ ᱠᱚᱥᱴᱚ ᱵᱟᱹᱱᱩᱜ ᱱᱚᱜᱚᱭ ᱛᱚ ᱢᱚᱱᱫᱤᱨ ᱠᱚᱫᱚ ᱵᱮᱨᱟ ᱞ ᱞᱮ ᱪᱟᱞᱟᱜ ᱜᱮᱭᱟᱜᱛᱚ ᱟᱴᱟ ᱱᱚᱴᱟ ᱥᱮᱫ ᱛᱮᱞᱮ ᱪᱟᱞᱟᱣ ᱮᱱᱟ ᱦᱚᱛᱚᱞ ᱞᱮ ᱜᱚᱫ ᱠᱮᱫᱟ ᱜᱚᱜ ᱠᱟᱛᱮᱜ ᱟᱫᱚᱞᱮ ᱵᱚᱥᱛᱟ ᱛᱮᱞᱮ ᱟᱹᱜᱩᱭᱟ ᱟᱹᱜᱩ ᱠᱟᱛᱮ ᱥᱚᱡᱷᱮ ᱟᱨᱚᱛ ᱛᱮᱞᱮ ᱫᱚᱦᱚ ᱦᱚᱴᱚ ᱠᱟᱜᱼᱟ ᱟ ᱟᱫᱚ ᱩᱱᱠᱩ ᱟᱨ ᱠᱚ ᱤᱭᱟᱹᱭ ᱛᱟᱠᱚ ᱟᱨ ᱠᱚ ᱤᱫᱤᱭᱟᱠᱚ ᱫᱟᱜ ᱜᱟᱹᱰᱤ ᱦᱤᱡᱩᱜᱼᱟ
ᱦᱩᱸ ᱦᱩᱸ
ᱞᱮᱠᱷᱟᱱ ᱟᱲᱚᱛ ᱦᱚᱸ ᱵᱷᱟᱜᱤ ᱜᱮᱭᱟ ᱩᱭᱦᱟᱹᱨ ᱵᱷᱟᱵᱽᱱᱟᱛ ᱧᱮᱞ ᱦᱩᱭ ᱞᱮᱱᱠᱷᱟᱱ ᱟᱞᱮ ᱱᱚᱛᱮ ᱡᱮᱢᱚᱱ ᱵᱟᱡᱟᱨ ᱵᱟᱡᱟᱨ ᱫᱚ ᱢᱟᱱᱮ ᱟᱨ ᱡᱷᱟᱹᱞ ᱨᱟᱥᱛᱟ ᱪᱟᱞᱟᱜ ᱦᱩᱭᱩᱜ ᱛᱟᱞᱮ ᱡᱷᱟᱹᱞ ᱦᱚᱨ ᱟᱨᱦᱚᱸ ᱵᱟᱡᱟᱨ ᱥᱟᱺᱜᱤᱧ ᱥᱮᱛᱟᱜ ᱨᱮ ᱤᱫᱤᱦᱚᱴᱚ ᱢᱟᱱᱮ ᱡᱷᱚᱛᱚ ᱪᱮᱫ ᱛᱮ ᱩᱭᱦᱟᱹᱨ ᱞᱮᱠᱷᱟᱱ ᱱᱟᱥᱮᱱᱟᱜ ᱠᱚᱥᱴᱚ ᱦᱩᱭᱩᱜ ᱜᱮᱭᱟ ᱟᱨᱠᱤ
ᱦ ᱟᱨ ᱡᱚᱛᱚ ᱥᱮᱛ ᱫᱚ ᱡᱚᱛᱚ ᱫᱚ ᱵᱟᱭ ᱥᱚᱢᱟᱱᱟ
ᱦᱮᱸ ᱫᱤᱭᱮ ᱦᱩᱞ ᱢᱟᱦᱟ ᱠᱚᱛᱚ ᱯᱟᱨᱚᱢ ᱮᱱᱟ ᱪᱮᱫ ᱞᱮᱠᱟ ᱯᱮ ᱢᱟᱱᱟᱣ ᱠᱮᱫᱟ
ᱵᱷᱟᱜᱮ ᱜᱮᱞᱮ ᱢᱟᱱᱟᱣ ᱠᱮᱫᱟ ᱫᱟᱜ ᱠᱮᱫᱟᱭ ᱛᱚ
ᱦᱮᱸ ᱦᱮᱸ ᱫᱟᱜ ᱛᱚ ᱫᱚᱢᱮ ᱫᱟᱜ ᱮ ᱡᱟᱹᱲᱤ ᱠᱮᱫᱟ
ᱦᱩᱸ
ᱚ ᱟᱫᱚ ᱪᱮᱫ ᱦᱮᱸ ᱵᱤᱨ ᱠᱚ
ᱦᱩᱸ
ᱵᱟᱝ ᱵᱟᱝ ᱫᱟᱹᱭ ᱟᱞᱮ ᱱᱚᱣᱟ ᱫᱚ ᱢᱟᱱᱮ ᱥᱩᱨ ᱥᱩᱯᱩᱨ ᱠᱚᱨᱮ ᱜᱮᱭᱟ ᱵᱤᱨ ᱠᱚᱨᱮᱱᱟᱜ ᱢᱟᱱᱮ ᱮᱴᱠᱮᱴᱚᱬᱮ ᱥᱟᱺᱜᱤᱧ ᱦᱚᱨ ᱪᱟᱞᱟᱜ ᱦᱩᱭᱩᱜ ᱛᱟᱞᱮᱭᱟ ᱟᱯᱮ ᱚᱱᱛᱮ ᱵᱤᱨ ᱠᱚ ᱢᱮᱱᱟᱜ ᱜᱮᱭᱟ ᱥᱩᱨ ᱥᱩᱯᱩᱨ ᱠᱚᱨᱮ
ᱥᱩᱨ ᱜᱮᱭᱟ ᱵᱟᱞᱮ ᱠᱚᱥᱴ ᱱᱚᱥᱴᱚᱜ-ᱟ ᱥᱟᱦᱟᱱ ᱠᱚᱦᱚᱸ ᱤᱭᱟᱹ ᱠᱚᱦᱚᱸ ᱡᱟᱦᱟᱱᱟᱜ ᱜᱮ ᱛᱟᱦᱚᱞᱮ ᱪᱮᱫ ᱵᱤᱨ ᱠᱚ ᱢᱮᱱᱟᱜ ᱛᱟᱯᱮᱭᱟ ᱚᱱᱛᱮ ᱫᱚ
ᱟᱞᱮ ᱱᱚᱛᱮ ᱫᱚ ᱞᱟᱹᱭ ᱞᱮᱠᱷᱟᱱ ᱫᱚ ᱪᱮᱫ ᱤᱧ ᱢᱮᱱᱟ ᱫᱮ ᱫᱩ ᱛᱤᱱ ᱠᱤᱞᱳᱢᱤᱴᱟᱨ ᱡᱟᱦᱟᱸᱜ ᱜᱮ ᱢᱮᱱᱟᱜ-ᱟ ᱫᱩ ᱛᱤᱱ ᱠᱤᱞᱳᱢᱤᱴ ᱚᱱᱟ ᱥᱟᱦᱟᱨᱮ
ᱦᱮᱸ
ᱚᱱᱮ ᱱᱚᱝᱠᱟ ᱥᱩᱨ ᱥᱩᱯᱩᱨ ᱫᱚ ᱮᱢᱱᱤ ᱟᱛᱳ ᱠᱚᱨᱮ ᱫᱚ ᱡᱮᱢᱚᱱ ᱪᱟᱯᱚᱥ ᱫᱟᱨᱮ ᱠᱚ ᱚᱱᱟ ᱚᱱᱠᱟ ᱛᱮᱜᱮ ᱞᱟᱹᱠ ᱚᱱᱟ ᱠᱚᱜᱮ ᱢᱮᱱᱟᱜ-ᱟ ᱟᱨ ᱚᱱᱠᱟ ᱵᱤᱨ ᱞᱮᱠᱟ ᱫᱚ ᱵᱟᱝ ᱟᱫᱚ ᱚᱱᱮ ᱫᱩᱯ ᱛᱤᱱ ᱠᱤᱞᱳᱢᱤᱴᱟᱨ ᱥᱟᱺᱜᱤᱧ ᱟᱠᱟᱥᱢᱚᱱᱤ ᱵᱤᱨ ᱦᱚᱸ ᱢᱮᱱᱟᱜ-ᱟ ᱟᱨ ᱥᱟᱨᱡᱚᱢ ᱵᱤᱨ ᱫᱚ ᱟᱨᱦᱚᱸ ᱱᱟᱥᱮᱱᱟᱜ ᱪᱟᱞᱟᱣ ᱧᱚᱜᱚᱜ ᱦᱩᱭᱩᱜ-ᱟ ᱟᱠᱟᱥᱢᱚᱱᱤ ᱵᱤᱨ ᱨᱮᱱᱟᱜᱦᱚᱸ ᱥᱩᱨ ᱨᱮ ᱢᱮᱱᱟᱜ ᱨᱮᱦᱚᱸ ᱟᱫᱚ ᱥᱟᱨᱡᱚᱢ ᱵᱤᱨ ᱛᱚ ᱟᱨᱦᱚᱸ ᱛᱤᱱ ᱠᱤᱞᱳᱢᱤᱴᱟᱨ ᱜᱟᱱ ᱪᱟᱞᱟᱜ ᱦᱩᱭᱩᱜ-ᱟ
ᱚ ᱛᱟᱦᱚᱞᱮ ᱩᱱᱟᱹᱜ ᱥᱟᱺᱜᱤᱧ ᱥᱟᱜᱤᱧ ᱛᱚ ᱥᱟᱺᱜᱤᱧ ᱜᱮᱭᱟ ᱛᱟᱦᱚᱞᱮ ᱛᱟᱦᱚᱞᱮ ᱥᱟᱠᱟᱢ ᱠᱚᱫᱚ ᱯᱮ ᱦᱮᱡ ᱜᱮᱭᱟ ᱥᱮ ᱵᱟᱝ
ᱵᱟᱝ ᱱᱚᱝᱠᱟ ᱯᱚᱨᱚᱵᱽ ᱠᱚ ᱞᱟᱹᱜᱤᱫ ᱫᱚ ᱚᱱᱠᱟ ᱟᱹᱰᱤ ᱦᱚᱲ ᱢᱟᱱᱮ ᱟᱹᱛᱩ ᱨᱮᱱ ᱵᱟᱨ ᱯᱮ ᱦᱚᱲ ᱢᱤᱞᱮᱞᱮ ᱪᱟᱞᱟᱜ ᱛᱟᱦᱮᱱ ᱜᱮ ᱪᱚᱞᱚ ᱥᱟᱠᱟᱢ ᱵᱚᱱ ᱦᱮᱴᱮᱡ ᱟᱹᱜᱩᱭᱟ ᱢᱟᱱᱮ ᱯᱤᱴᱷᱟᱹ ᱞᱟᱴᱷᱟ ᱵᱮᱯᱟᱨ ᱠᱚ ᱢᱮᱱᱟᱜ ᱜᱮᱭᱟ ᱥᱮ ᱟᱫᱚ ᱛᱚᱠᱷᱚᱱ ᱢᱟ ᱪᱟᱞᱟᱜ ᱦᱩᱭᱩᱜ ᱛᱟᱦᱮᱱ ᱜᱮ ᱟᱨ ᱱᱟᱥᱮ ᱯᱩᱡᱟᱹ ᱯᱟᱥᱟ ᱞᱟᱹᱜᱤᱫ ᱫᱚ ᱚᱱᱠᱟ ᱟᱞᱮ ᱟᱹᱛᱩ ᱠᱚᱨᱮᱱ ᱯᱨᱟᱭ ᱦᱚᱲᱜᱮ ᱟᱨ ᱢᱤᱫᱴᱮᱡ ᱵᱟᱨᱭᱟ ᱫᱟᱨᱮ ᱠᱚ ᱨᱚᱦᱚᱭ ᱠᱟᱣᱱᱤᱡ ᱟ ᱥᱟᱨᱡᱚᱢ ᱫᱟᱨᱮ ᱢᱟᱱᱮ ᱩᱱᱟᱹᱜ ᱥᱟᱺᱜᱤᱧ ᱚᱠᱚᱭ ᱪᱟᱞᱟᱜ-ᱟ ᱱᱟᱥᱮ ᱡᱚᱠᱷᱚᱱ ᱯᱩᱡᱟᱹ
ᱚ ᱦᱩᱸ
ᱛᱚᱠᱷᱚᱱ ᱫᱚ ᱢᱟᱱᱮ ᱩᱱᱟᱹᱜ ᱥᱟᱺᱜᱤᱧ ᱫᱚ ᱚᱠᱚᱭ ᱪᱟᱞᱟᱜ ᱟᱭ ᱱᱚᱣᱟ ᱵᱟᱨᱭᱟ ᱯᱮᱭᱟ ᱥᱟᱠᱟᱢ ᱞᱟᱜᱟᱜ-ᱟ ᱚᱱᱟ ᱠᱷᱟᱹᱛᱤᱨᱟᱜ ᱛᱮ ᱨᱚᱦᱚᱭ ᱠᱟᱜ ᱠᱷᱟᱱ ᱵᱷᱟᱜᱤᱜ-ᱟ ᱱᱤᱡᱮᱨᱟᱜ ᱡᱟᱭᱜᱟ ᱠᱚᱨᱮ
ᱦᱩᱸ
ᱠᱟᱹᱢᱤ ᱠᱚᱦᱚᱸ ᱱᱟᱥᱮ ᱠᱟᱹᱢᱤ ᱠᱚᱫᱚ ᱚᱱᱟ ᱛᱮᱜᱮ ᱯᱟᱨᱚᱢᱚᱜ-ᱟ ᱥᱮ ᱫᱤ ᱟᱯᱮ ᱫᱚ ᱫᱟᱹᱭ ᱛᱟᱦᱮ ᱯᱟᱛᱲᱟ ᱠᱚᱯᱮ ᱜᱮᱭᱟ
ᱦᱮᱸ ᱥᱟᱠᱟᱢ ᱦᱮᱡ ᱞᱮ ᱪᱟᱞᱟᱜ-ᱟ ᱥᱟᱠᱟᱢ ᱞᱮ ᱨᱚᱜᱟ ᱨᱚᱜ ᱠᱟᱛᱮ ᱞᱮ ᱨᱚᱦᱚᱨᱟ ᱨᱚᱦᱚᱲ ᱠᱟᱛᱮ ᱪᱮᱫ ᱞᱮ ᱟᱠᱷᱨᱤᱧᱟ ᱯᱚᱭᱥᱟ ᱦᱩᱭᱩᱜ-ᱟ ᱢᱚᱦᱟᱡᱚᱱ ᱠᱚ ᱦᱤᱡᱩᱜ-ᱟ ᱡᱟᱦᱟᱸᱱᱟᱜᱮ ᱫᱚᱠᱟᱱ ᱠᱚᱨᱮᱢ ᱧᱮᱞ ᱟᱠᱟᱫᱟ ᱛᱚ ᱡᱮ ᱥᱟᱠᱟᱢ ᱧᱟᱢᱚᱜ ᱜᱮᱭᱟ ᱚᱱᱟ ᱛᱷᱟᱹᱨᱤ ᱞᱮᱠᱟ ᱛᱚ ᱚᱱᱟ ᱠᱚᱠᱚ ᱵᱮᱱᱟᱣᱟ ᱟᱨ ᱨᱚᱦᱚᱲ ᱠᱟᱛᱮᱫ ᱞᱮ ᱤᱫᱤ ᱦᱚᱴᱚ ᱠᱟᱜ-ᱟ ᱥᱟᱠᱟᱢ ᱠᱚᱞᱮ ᱦᱮᱡᱟ ᱟᱨᱚ ᱫᱟᱹᱛᱟᱹᱱᱤ ᱠᱚ ᱯᱮᱴᱮᱡ
ᱦᱮᱸ ᱟᱫᱚ ᱥᱟᱠᱟᱢ ᱫᱚ ᱫᱟᱹᱭ ᱱᱚᱝᱠᱟ ᱯᱞᱮᱱ ᱯᱟᱛᱲᱟ ᱜᱮᱯᱮ ᱵᱮᱱᱟᱣᱟ ᱥᱮ ᱵᱟᱡᱟᱨ ᱨᱮ ᱡᱟᱦᱟᱸ ᱠᱤᱨᱤᱧ ᱦᱩᱭᱩᱜ ᱠᱟᱱᱟ ᱚᱱᱟ ᱛᱷᱟᱹᱨᱤ ᱞᱮᱠᱟ ᱢᱩᱲᱭᱟᱹᱣ ᱚᱱᱠᱟᱭ ᱚᱱᱠᱟ ᱯᱮ ᱤᱭᱟᱹ
ᱵᱟᱝ ᱵᱟᱝ ᱵᱟᱝ ᱟᱞᱮ ᱫᱚ ᱯᱞᱮᱱ ᱜᱮᱞᱮ ᱵᱮᱱᱟᱣᱟ ᱜᱳᱞ ᱜᱮᱞᱮ ᱨᱚᱜ ᱟᱠᱟᱜᱼᱟ ᱟᱫᱚ ᱩᱱᱠᱩᱨᱟᱜ ᱞᱮ ᱴᱷᱮᱱ ᱠᱷᱚᱱᱟᱜ ᱤᱫᱤ ᱠᱟᱛᱮᱜ ᱩᱱᱠᱩᱣᱟᱜ ᱢᱮᱥᱤᱱ ᱦᱮᱱᱟᱜᱼᱟ ᱟᱫᱚ ᱟᱞᱮ ᱠᱚ ᱤᱭᱟᱹ ᱥᱩᱛᱟᱹᱢ ᱛᱮᱠᱚ ᱥᱤᱞᱟᱹᱭᱟ ᱟᱞᱮ ᱢᱟ ᱪᱟᱨᱮᱡ ᱛᱮᱞᱮ ᱨᱚᱜᱟ ᱟᱠᱚ ᱢᱟ ᱥᱩᱛᱟᱹᱢ ᱠᱚ ᱥᱤᱞᱟᱹᱭᱟ ᱵᱟᱨᱭᱟ ᱵᱟᱨᱭᱟ ᱯᱟᱛᱲᱟ ᱠᱚ ᱢᱤᱫᱴᱷᱮᱱ ᱛᱮᱠᱚ ᱥᱤᱞᱟᱹᱭᱟ ᱟᱫᱚᱠᱚᱞ ᱢᱮᱥᱤᱱ ᱛᱮ ᱫᱟᱨᱟᱯᱟ ᱫᱷᱟᱨᱟᱯ ᱢᱟᱱᱮ ᱚᱱᱟ ᱠᱚ ᱛᱷᱟᱹᱨᱤ ᱞᱮᱠᱟ ᱠᱚ ᱪᱟᱯᱴᱟᱭᱟ ᱛᱟᱯᱚᱨᱮ ᱟᱫᱚ ᱠᱚ ᱜᱮᱫᱟ ᱫᱷᱟᱨᱮ ᱫᱷᱟᱨᱮ ᱟᱫᱚ ᱠᱚ ᱯᱮᱠᱤᱝ ᱛᱮ ᱩᱱᱠᱩ ᱟᱨᱚ ᱠᱚ ᱟᱠᱷᱨᱤᱧᱟ ᱢᱟᱱᱮ ᱟᱞᱮ ᱴᱷᱮᱱ ᱠᱷᱚᱱᱟᱜ ᱠᱚ ᱤᱫᱤ ᱠᱮᱫᱟ ᱟᱠᱚ ᱟᱨᱚ ᱚᱸᱰᱮ ᱠᱷᱚᱱᱟᱜ ᱤᱫᱤ ᱠᱮᱫᱟ ᱚᱱᱠᱟ ᱠᱟᱛᱮ ᱟᱫᱚ ᱚᱱᱟ ᱫᱚ ᱢᱟᱱᱮ ᱟᱨᱠᱤ ᱚᱱᱠᱟ ᱠᱟᱛᱮ ᱨᱳᱡᱽᱜᱟᱨ ᱫᱟ ᱟᱨᱠᱤ ᱵᱟᱡᱟᱨ ᱨᱮ
ᱦᱮᱸ ᱟᱯᱮ ᱫᱚ ᱫᱟᱹᱭ ᱛᱟᱦᱞᱮ ᱚᱱᱟ ᱫᱚ ᱤᱭᱟᱹ ᱟᱹᱫᱷᱤᱠᱛᱚᱨ ᱢᱤᱫ ᱥᱚᱴᱤ ᱠᱟᱛᱮᱫ ᱯᱮ ᱛᱚᱞᱟ ᱥᱮ ᱪᱮᱫ ᱞᱮᱠᱟ ᱠᱟᱛᱮᱜ ᱯᱮ ᱟᱹᱠᱷᱨᱤᱧᱟ
ᱚᱱᱟ ᱫᱚ ᱦᱟᱡᱟᱨ ᱴᱤ ᱥᱟᱠᱟᱢ ᱞᱟᱜᱟᱜᱼᱟ ᱢᱟᱱᱮ ᱦᱟᱡᱟᱨ ᱴᱤ ᱨᱮ ᱢᱚᱫᱷᱮ ᱨᱮ ᱢᱤᱫᱴᱟᱝ ᱨᱮ ᱢᱤᱫ ᱥᱚᱴᱤ ᱞᱮ ᱫᱟᱠᱟ ᱠᱮᱫᱟ ᱛᱟᱦᱞᱮ ᱛᱚᱞ ᱠᱮᱫᱟ ᱚᱱᱠᱟ ᱢᱤᱫᱥᱚᱴᱤ-ᱢᱤᱫᱥᱚᱴᱤ ᱞᱮᱠᱷᱟ ᱠᱟᱛᱮᱜ ᱫᱚᱥᱴᱤ ᱞᱮ ᱛᱚᱞᱟ ᱫᱚᱥᱴᱤ ᱢᱟᱱᱮ ᱢᱟᱱᱮ ᱮᱠᱥᱚ ᱠᱟᱛᱮᱫ ᱛᱟᱦᱮᱱᱟ ᱛᱟᱦᱚᱞᱮ ᱫᱚᱥᱴᱤ ᱠᱷᱟᱱ ᱫᱚ ᱦᱟᱡᱟᱨᱴᱤ, ᱦᱟᱡᱟᱨ ᱴᱤ ᱥᱟᱠᱟᱢ ᱞᱮ
ᱟᱫᱚ ᱦᱟᱡᱟᱨ ᱴᱤ ᱨᱮ ᱪᱮᱜᱠᱟ ᱠᱚ ᱠᱟᱹᱣᱰᱤ ᱠᱚᱠᱚ ᱮᱢᱟ ᱯᱮᱭᱟ?
ᱠᱟᱹᱣᱰᱤ ᱫᱚ ᱚᱱᱮ ᱚᱠᱟ ᱞᱮᱠᱟ ᱡᱮᱢᱚᱱ ᱚᱠᱟ ᱥᱚᱢᱚᱭ ᱫᱟᱢ ᱛᱟᱦᱮᱱᱟ ᱛᱟᱦᱚᱞᱮ ᱥᱟᱨᱮ ᱛᱮ ᱥᱚ, ᱵᱟᱠᱷᱟᱱ ᱛᱤᱱᱥᱚ ᱫᱚᱥ ᱠᱩᱲᱤ ᱢᱟᱱᱮ ᱡᱮ ᱡᱮᱢᱚᱱ ᱢᱟᱱᱮ ᱡᱩᱫᱤ ᱚᱛᱤᱨᱤᱠ ᱥᱟᱠᱟᱢ ᱦᱮᱜ ᱠᱚ ᱪᱟᱜᱼᱟ ᱦᱮᱸ ᱛᱟᱦᱚᱞᱮ ᱟᱫᱚ ᱩᱱ ᱩᱱᱠᱩ ᱫᱚ ᱛᱟᱦᱚᱞᱮ ᱯᱚᱭᱥᱟ ᱫᱚᱠᱚ ᱠᱟᱹᱣᱰᱤ ᱫᱚᱠᱚ ᱠᱟᱹᱴᱤᱡ ᱠᱚ ᱠᱚᱢᱟ, ᱟᱨ ᱡᱩᱫᱤ ᱛᱤ ᱦᱚᱸ ᱥᱟᱠᱟᱢ ᱛᱚ ᱞᱟᱜᱟᱜ ᱜᱮᱭᱟ ᱚᱱᱟ ᱥᱟᱨᱡᱚᱢ ᱥᱟᱠᱟᱢ ᱫᱚ ᱠᱟᱹᱢᱤᱨᱮ ᱞᱤᱠ ᱠᱟᱱᱟ, ᱛᱟᱦᱚᱞᱮ ᱡᱩᱫᱤ ᱟᱢᱫᱟᱱᱤ ᱠᱚᱢᱚᱜᱼᱟ ᱛᱟᱦᱚᱞᱮ ᱟᱫᱚ ᱚᱱᱟ ᱫᱚ ᱥᱟᱲᱮ ᱯᱮᱥᱚ ᱯᱮ ᱥᱚ ᱪᱤ ᱚᱱᱠᱟ ᱠᱚ ᱫᱟᱢᱟᱜᱼᱟ,
ᱫᱤᱭᱮ ᱫᱟᱹᱭ ᱛᱟᱦᱞᱮ ᱱᱮᱛᱟᱨ ᱜᱮᱥᱮ ᱩᱫ ᱯᱩᱴᱠᱟᱹ ᱫᱚᱠᱚ ᱡᱟᱱᱟᱢᱚᱜᱼᱟ᱾
ᱦᱮᱸ ᱡᱟᱱᱟᱢᱚᱜᱼᱟ ᱠᱚᱻ ᱦᱚᱭᱛᱚ ᱯᱩᱴᱠᱟᱹ ᱠᱚ ᱚᱢᱚᱱᱚᱜ ᱠᱟᱱᱟ᱾ ᱪᱟᱜ ᱜᱮᱭᱟᱞᱮ ᱯᱩᱴᱠᱟᱹ ᱦᱟᱞᱟᱝ ᱠᱚᱦᱚᱸ
ᱦᱮᱸ ᱟᱫᱚ ᱚᱲᱟᱜ ᱥᱩᱨ ᱠᱚ ᱛᱟᱦᱮᱱ ᱠᱷᱟᱱ ᱪᱟᱞᱟᱣ ᱞᱟᱹᱠᱛᱤ ᱠᱟᱱ ᱜᱮᱭᱟ ᱥᱮ,
ᱦᱮᱸ ᱛᱟᱦᱞᱮ ᱚᱱᱛᱮ ᱫᱚ ᱟᱯᱮ ᱯᱮ ᱪᱟᱜ ᱟᱥᱮ ᱵᱟᱝ ᱯᱷᱩᱴᱠᱟᱹ ᱦᱟᱞᱟᱝ ᱠᱚ?
ᱪᱟᱞᱟᱜ ᱜᱮᱭᱟ ᱟᱞᱮ ᱱᱚᱛᱮ ᱫᱚ ᱫᱟ. ᱭ ᱢᱮᱱᱟ ᱡᱮ ᱢᱤᱫᱴᱮᱱ ᱦᱩᱰᱤᱧ ᱜᱮᱭᱟ ᱚᱱᱟ ᱵᱤᱨ ᱦᱚᱸ ᱱᱟᱥᱮ ᱫᱷᱟᱨᱟ ᱜᱮ ᱟᱨ ᱚᱸᱰᱮ ᱜᱮ ᱢᱟᱱᱮ ᱥᱟᱱᱟᱢ ᱦᱚᱲ ᱟᱹᱰᱤ ᱢᱟᱱᱮ ᱥᱟᱛ ᱟᱴ ᱴᱤ ᱟᱛᱳ ᱨᱮᱱ ᱠᱚ ᱪᱟᱞᱟᱜᱼᱟ ᱛᱟᱦᱚᱞᱮ ᱵᱟᱝ ᱟᱱᱴᱟᱜᱼᱟ ᱡᱚᱛᱚ ᱦᱚᱲ ᱴᱷᱮᱱ ᱫᱚ ᱥᱮ,
ᱟᱨ ᱡᱚᱛᱚ ᱡᱩᱫᱤᱢ ᱪᱟᱞᱟᱜᱼᱟ ᱚᱱᱟ ᱫᱚᱢ ᱧᱟᱢᱟ,
ᱚᱱᱟ ᱜᱮᱥᱮ ᱥᱟᱱᱟᱢ ᱦᱚᱲ ᱠᱚ ᱪᱟᱞᱟᱜᱼᱟ
ᱟᱨ ᱱᱚᱰᱮ ᱫᱚ ᱵᱤᱨ ᱦᱚᱸ ᱟᱹᱰᱤ ᱢᱟᱨᱟᱝ ᱜᱮᱭᱟ ᱟᱛᱳ ᱫᱚ ᱢᱮᱱᱟᱜ ᱨᱮᱦᱚᱸ ᱢᱟᱱᱮ ᱦᱚᱲ ᱫᱚ ᱢᱟᱱᱮᱢ ᱯᱩᱨᱟᱹᱜ ᱜᱮ ᱪᱟᱞᱟᱜ ᱢᱟᱢ ᱟᱹᱜᱩᱭ ᱜᱮᱭᱟᱢ ᱵᱟᱝ ᱫᱚ ᱵᱟᱝ,
ᱦᱩᱸ
ᱩᱛᱩ ᱡᱚᱢ ᱫᱟᱠᱟ ᱫᱚ ᱦᱩᱭᱩᱜ ᱜᱮ
ᱦᱮᱸ ᱟᱫᱚ ᱱᱚᱰᱮ ᱦᱚᱸ ᱢᱤᱫ ᱵᱟᱨ ᱫᱷᱟᱣ ᱢᱟᱱᱮ ᱞᱟᱦᱟ ᱢᱤᱫ ᱵᱟᱨ ᱥᱮᱨᱢᱟ ᱞᱟᱦᱟ ᱪᱟᱞᱟᱣ ᱵᱟᱲᱟ ᱟᱠᱟᱱᱟ ᱵᱟᱝ ᱧᱟᱢᱚᱜᱼᱟ ᱡᱮᱥ ᱥᱟᱱᱟᱢ ᱦᱚᱲ ᱞᱟᱦᱟ ᱞᱟᱦᱟ ᱠᱚ ᱪᱟᱞᱟᱣ ᱠᱚᱜᱼᱟ ᱥᱮ ᱟᱨ ᱩᱱᱟᱹᱜ ᱦᱚᱲ ᱟᱨ ᱦᱩᱰᱤᱧ ᱱᱟᱥᱮ ᱵᱤᱨ ᱠᱟᱱᱟ ᱥᱮ,
ᱦᱩᱸ ᱱᱚᱰᱮ ᱫᱚ ᱢᱟᱨᱟᱝ ᱜᱮᱭᱟ ᱢᱟᱨᱟᱝ ᱜᱮᱭᱟ ᱵᱚᱲᱚ ᱜᱮᱭᱟ ᱛᱟᱦᱞᱮ ᱩᱫ ᱠᱚᱦᱚᱸ ᱯᱮ ᱦᱟᱞᱟᱝ ᱟᱹᱜᱩᱭᱟ ᱥᱮ ᱵᱟᱝ ᱧᱟᱢ ᱢᱟᱯᱮᱥᱮ ᱵᱟᱝ
ᱵᱟᱝ ᱧᱟᱢᱚᱜ ᱜᱮᱭᱟ ᱫᱟᱹᱭ ᱥᱟᱹᱨᱤ ᱠᱟᱛᱷᱟ ᱵᱚᱞᱛᱮ ᱪᱮᱫ ᱤᱧ ᱢᱮᱱᱟ ᱢᱟᱱᱮ ᱧᱟᱢᱜᱮ ᱵᱟᱝ ᱧᱟᱢᱚᱜ-ᱟ ᱩᱱᱟᱹᱜ ᱦᱚᱲ ᱛᱟᱞᱟ ᱥᱮ ᱯᱚᱨᱚᱵ ᱴᱟᱺᱰᱤ ᱞᱮᱠᱟ ᱦᱚᱲ ᱛᱟᱫᱚᱢ ᱛᱟᱠᱤᱡᱚᱜ-ᱟ ᱡᱟᱦᱟᱸ ᱴᱟᱜ ᱢᱩᱸ ᱡᱟᱦᱟᱸ ᱪᱷᱩᱲ ᱜᱮᱢ ᱩᱭᱩᱝᱟ ᱧᱮᱞᱟᱢ ᱦᱚᱲ ᱠᱚ ᱦᱟᱞᱟᱝ ᱤᱫᱤ ᱠᱟᱫᱟ ᱠᱚ ᱪᱤᱠᱟᱹ ᱠᱟᱫᱟ ᱚᱱᱟ ᱜᱮ ᱫᱤᱥᱟᱹᱜ-ᱟ᱾